ᱦᱮᱞᱳ
ᱦᱮᱞᱳ
ᱦᱳᱸᱚᱢ ᱧᱟᱢᱚᱜ
ᱦᱮᱞᱳ ᱦᱮᱸ ᱟᱸᱡᱚᱢ ᱧᱟᱢᱚᱜ ᱠᱟᱱᱟ᱾
ᱢᱮᱱᱮᱫ ᱦᱳᱭ ᱦᱳᱭ, ᱢᱟ ᱛᱚᱵᱮ ᱞᱟᱹᱭᱢ ᱦᱟᱸ ᱞᱟᱹᱭ ᱢᱮ
ᱦᱮᱞᱳ
ᱦᱳᱭ ᱞᱟᱹᱭ ᱢᱮ ᱟᱸᱡᱚᱢ ᱧᱟᱢᱫᱟᱹᱧ᱾
ᱦᱳᱭ ᱪᱮᱫᱞᱮᱠᱟ ᱫᱟᱜ ᱡᱟᱹᱯᱩᱫ ᱡᱟᱹᱲᱤ ᱠᱚ ᱪᱮᱫᱞᱮᱠᱟ ᱟᱯᱮ ᱥᱮᱫ?
ᱦᱳᱭ ᱫᱟᱜ ᱡᱟᱹᱯᱩᱫ ᱡᱟᱹᱲᱤ ᱠᱚᱫᱚ ᱵᱟᱭ ᱫᱟᱜ ᱡᱟᱹᱯᱩᱫ ᱡᱟᱹᱲᱤ ᱠᱟᱱ ᱜᱮᱭᱟ ᱠᱷᱟᱹᱞᱤ ᱨᱤᱢᱤᱞ ᱜᱮ ᱨᱤᱢᱤᱞᱫᱟ ᱫᱟᱜ ᱫᱚ ᱢᱮᱱᱠᱷᱟᱱ ᱵᱟᱝ ᱫᱟᱜ ᱮᱫᱟ᱾ ᱟᱯᱮᱥᱮᱜ ᱜᱮ ᱪᱮᱫ ᱞᱮᱠᱟ?
ᱦᱩᱸ
ᱟᱯᱮ ᱥᱮᱫ ᱜᱮ ᱪᱮᱫ ᱞᱮᱠᱟ? ᱦᱳᱭ ᱟᱸᱡᱚᱢ ᱧᱟᱢᱮᱫ ᱠᱟᱱ ᱜᱤᱭᱟᱹᱧ᱾
ᱚ ᱦᱭᱛᱳ
ᱢᱮᱱᱫᱟᱹᱧ ᱟᱯᱮ ᱥᱮᱫ ᱜᱮ ᱪᱮᱫ ᱞᱮᱠᱟᱭ ᱫᱟᱜᱽ ᱫᱟ?
ᱦᱳᱭ ᱟᱞᱮ ᱯᱟᱦᱴᱟ ᱥᱮᱫ ᱡᱩᱫᱤ ᱞᱟᱹᱭ ᱠᱷᱟᱡ ᱤᱧ ᱛᱟᱦᱚᱞᱮ ᱟᱞᱮ ᱯᱟᱦᱴᱟ ᱥᱮᱫ ᱦᱚᱸ ᱫᱟᱜ ᱡᱟᱹᱯᱩᱫ ᱠᱚᱫᱚ ᱚᱱᱠᱟ ᱫᱚ ᱦᱟᱸᱜ ᱵᱟᱹᱱᱩᱜᱼᱟ ᱱᱤᱛᱚᱜ ᱫᱚ ᱱᱟᱤᱡ ᱟᱫᱚ ᱱᱚᱣᱟ ᱥᱤᱛᱩᱝ ᱜᱮ ᱱᱟᱦᱟᱸᱜ ᱡᱷᱤᱨ ᱠᱟᱜ ᱟᱭ ᱟᱫᱚ ᱱᱟᱦᱟᱸᱜ ᱵᱚᱱ ᱱᱚᱜᱼᱚᱭ ᱪᱟᱥᱵᱥ ᱠᱚ ᱫᱤᱱ ᱛᱤᱭᱟᱹᱜ ᱮᱱᱟ ᱟᱫᱚ ᱱᱤᱛᱚᱜ ᱫᱚ ᱫᱟᱜ ᱠᱚᱜᱮ ᱟᱥᱚᱜ ᱠᱟᱱᱟᱞᱮ ᱡᱮ ᱫᱟᱜ ᱡᱮᱢᱚᱱᱮ ᱫᱟᱜ ᱡᱟᱹᱲᱤ ᱟᱫᱚ ᱱᱤᱛ ᱦᱟᱹᱵᱤᱡ ᱛᱮᱫᱚ ᱵᱟᱝ ᱧᱮᱞᱚᱜ ᱠᱟᱱᱟ ᱱᱟᱦᱟᱜ ᱦᱳᱭ ᱠᱟᱡᱟᱠ ᱜᱮ ᱥᱤᱛᱩᱝ ᱠᱟᱜᱼᱟ ᱦᱳᱭ
ᱟᱞᱮ ᱥᱮᱫ ᱦᱚᱸ ᱚᱱᱠᱟᱜ ᱜᱮ ᱫᱟᱜ ᱫᱚ ᱨᱤᱢᱤᱞ ᱞᱮ ᱨᱟᱠᱟᱵᱮᱫ ᱠᱟᱱ ᱜᱮᱭᱟ ᱟᱨ ᱫᱟᱜ ᱦᱚᱸ ᱵᱟᱭ ᱫᱟᱜ ᱮᱫᱟ ᱟᱨ ᱟ ᱦᱩᱲᱩ ᱪᱟᱥ ᱫᱤᱱ ᱦᱚᱸ ᱛᱤᱭᱳᱜᱚᱜ ᱠᱟᱱᱟ ᱛᱚ ᱛᱷᱚᱲᱟ ᱪᱟᱹᱥᱤ ᱠᱚᱦᱚᱸ ᱠᱚ ᱚ ᱥᱮᱨᱢᱟ ᱥᱮᱫ ᱠᱚ ᱠᱚᱭᱚᱜ ᱵᱟᱲᱟᱭᱮᱫ ᱠᱟᱱ ᱜᱮᱭᱟ ᱯᱚᱛᱮ ᱫᱤᱱ ᱜᱮ ᱡᱮ ᱛᱤᱥᱮ ᱫᱟᱠᱟ ᱛ ᱥᱮᱮ ᱫᱟᱠᱟ ᱛᱚᱞᱟ ᱠᱚ ᱜᱤᱰᱤ ᱟᱠᱟᱫᱟ ᱢᱟᱱᱮ ᱢᱤᱫ ᱵᱟᱨ ᱦᱚᱲ ᱴᱷᱤᱠ ᱴᱷᱟᱠ ᱫᱟᱜ ᱵᱟᱝ ᱧᱟᱢ ᱠᱷᱟᱹᱛᱤᱨ ᱛᱮ ᱚᱱᱟ ᱦᱚᱸᱚᱸ ᱡᱩᱫᱤ ᱵᱟᱭ ᱫᱟᱜᱟ ᱛᱚ ᱟᱨᱚ ᱛᱩᱝ ᱮᱫᱟ ᱛᱟᱦᱚᱞᱮ ᱚᱱᱟ ᱠᱚᱦᱚᱸ ᱜᱚᱡ ᱨᱮᱱᱟᱜ ᱥᱚᱢᱵᱷᱚᱵᱚᱱᱟ ᱢᱮᱱᱟᱜᱼᱟ ᱚᱱᱟ ᱠᱷᱟᱹᱛᱤᱨ ᱛᱮ ᱛᱷᱚᱲᱟ ᱤᱡᱮᱨᱟ ᱨᱮ ᱟᱨᱠᱤ ᱦᱮᱸ ᱟᱹᱰᱤ ᱟᱸᱴ ᱫᱩ ᱨᱮᱜᱮ ᱢᱮᱱᱟᱜ ᱠᱚᱣᱟ ᱪᱟᱹᱥᱤ ᱠᱚᱫᱚ ᱮᱠᱷᱚᱱᱳ ᱫᱚ
ᱦᱚᱜᱼᱭ ᱡᱟᱦᱟᱸ ᱱᱤᱛᱚᱜᱜ ᱥᱤᱛᱩᱝᱮ ᱞᱟᱜᱟᱣ ᱟᱠᱟᱫ ᱱᱚᱜᱼᱚ ᱱᱚᱣᱟᱴᱟᱜ ᱜᱮ ᱥᱤᱛᱩᱝ ᱵᱚᱞᱮ ᱚᱱᱟᱴᱟᱜ ᱜᱮ ᱫᱩᱠᱠᱷᱚ ᱫᱚ ᱵᱚᱞᱮ ᱡᱟᱦᱟᱸ ᱛᱚᱞᱟ ᱠᱚᱵᱚᱱ ᱮᱨ ᱠᱟᱜᱼᱟ ᱟᱫᱚ ᱚᱱᱟ ᱵᱟᱹᱭ ᱵᱟᱹᱭᱛᱮ ᱱᱤᱛᱚᱜ ᱫᱚ ᱱᱟᱦᱟᱜ ᱚᱱᱟ ᱛᱷᱚᱲᱟ ᱛᱷᱚᱲᱟ ᱫᱟᱜ ᱠᱚ ᱱᱟᱦᱟᱜ ᱫᱚᱨᱠᱟᱨᱚᱜ ᱠᱟᱱᱟ ᱱᱟᱦᱟᱜ ᱟᱫᱚ ᱩᱱᱟᱹᱜ ᱰᱷᱮᱨ ᱜᱚ ᱦᱚᱸ ᱵᱟᱝ ᱱᱟᱦᱟᱜ ᱟᱫᱚ ᱵᱟᱹᱭ ᱵᱟᱹᱭᱛᱮ ᱚᱱᱟ ᱦᱟᱸᱜ ᱱᱤᱛᱳᱜ ᱫᱚ ᱫᱟᱜ ᱠᱚᱫᱚ ᱫᱚᱨᱠᱟᱨᱚᱜᱼᱟ ᱟᱨ ᱱᱤᱛᱳᱜ ᱫᱚ ᱚᱠᱛᱮ ᱦᱚᱸ ᱦᱩᱭᱱᱟ ᱞᱟᱹᱴᱩᱜ ᱞᱟᱹᱜᱤᱫ ᱛᱮ ᱟᱫᱚ ᱧᱮᱞᱞᱟᱵᱚᱱ ᱦᱟᱸᱜ ᱚᱱᱟ ᱪᱮᱫ ᱞᱮᱠᱟ ᱮᱱᱛᱮᱜ ᱟᱨ ᱵᱟᱠᱷᱟᱡ ᱫᱚ ᱱᱟᱦᱟᱜ ᱟᱵᱚ ᱦᱚᱸ ᱛᱷᱚᱲᱟ ᱠᱚᱥᱴᱚ ᱜᱮᱭᱟᱵᱚᱱ ᱱᱚᱛᱮ ᱦᱚᱸ ᱫᱟᱜ ᱡᱟᱹᱯᱩᱫ ᱠᱚ ᱡᱩᱫᱤ ᱵᱟᱝ ᱦᱩᱭ ᱞᱮᱱᱠᱷᱟᱱᱡ ᱱᱟᱦ ᱟᱨ ᱥᱚᱢᱚᱭ ᱨᱮ ᱵᱟᱝ ᱞᱟᱹᱴᱩ ᱞᱮᱱᱠᱷᱟᱡ ᱪᱟᱥ ᱫᱤᱱ ᱢᱟᱛᱤᱭᱳᱱ ᱱᱟ ᱟᱨ ᱵᱟᱠᱟᱡ ᱫᱚ ᱟᱯᱚᱨ ᱵᱟᱝ ᱞᱟᱹᱴᱩ ᱞᱮᱱᱠᱷᱷᱟ ᱪᱮᱫ ᱵᱚᱱ ᱨᱚᱦᱚᱭᱟ ᱠᱷᱮᱛ ᱠᱚᱨᱮ ᱫᱚ ᱱᱟᱦᱟᱜ ᱟᱫᱚ ᱚᱱᱟ ᱠᱚᱜᱮ ᱵᱷᱟᱹᱵᱤ ᱦᱩᱭᱩᱜ ᱠᱟᱱᱟ ᱱᱤᱛᱚᱜ ᱫᱚ ᱱᱟᱦᱟᱜ ᱪᱮᱫ ᱞᱮᱠᱟ ᱠᱟᱛᱮᱜ ᱚᱱᱟ ᱦᱩᱭᱩᱜ ᱛᱟᱵᱚᱱᱟ ᱦᱟᱸᱜ ᱟᱨ ᱵᱟᱠᱷᱟᱡ ᱫᱚ ᱟᱹᱰᱤ ᱢᱩᱥᱠᱤᱞ ᱨᱮᱦᱟᱸᱜ ᱵᱚᱱ ᱯᱟᱲᱟᱳ ᱫᱟᱲᱮᱭᱟᱜᱼᱟ
ᱦᱭ ᱦᱭ ᱦᱭ ᱠᱷᱮᱛ ᱵᱟᱛ ᱪᱟᱥ ᱡᱮᱦᱮᱛᱩᱵ ᱨᱮᱸᱜᱮᱡ ᱚᱲᱟᱜ ᱨᱮᱱ ᱦᱚᱲ ᱠᱟᱱᱟᱵᱩᱱ ᱥᱮ ᱪᱟᱹᱥᱤ ᱵᱟᱟᱹᱥᱤ ᱦᱚᱲ ᱠᱟᱱᱟ ᱵᱩᱱ ᱟ ᱢᱮᱱᱫᱚ ᱚᱱᱟ ᱠᱟᱱ ᱛᱟᱵᱚᱱ ᱜᱮᱭᱟ ᱟᱵᱚᱣᱟᱜ ᱤᱭᱟᱹ ᱫᱚ ᱢᱮᱱ ᱩᱫᱽᱫᱮᱥᱥᱚ ᱫᱚ ᱪᱟᱥ ᱡᱚᱢ ᱠᱟᱛᱮᱜᱮ ᱪᱟᱥ ᱠᱟᱛᱮᱮᱫ ᱜᱮ ᱟᱵᱚᱣᱟᱜ ᱫᱚ ᱤᱱᱠᱟᱢ ᱥᱳᱨᱥ ᱠᱚᱫᱚ ᱥᱮ ᱡᱟᱦᱱᱟᱜ ᱡᱚᱢ ᱧᱩ ᱨᱮᱱᱟᱜ ᱤᱭᱟᱹ ᱠᱚᱫᱚ ᱟ ᱚᱸᱰᱮ ᱠᱷᱚᱱ ᱚᱸᱰᱮ ᱠᱷᱚᱡ ᱜᱮ ᱟᱵᱚᱣᱟᱜ ᱩᱭᱦᱟᱹᱨ ᱠᱚ ᱪᱟᱹᱞᱩᱜ ᱛᱟᱵᱚᱱᱟ ᱟᱨ ᱚᱸᱰᱮ ᱠᱷᱚᱡ ᱜᱮ ᱩᱭᱦᱟᱹᱨ ᱚᱸᱰᱮ ᱜᱮ ᱩᱭᱦᱟᱹᱨ-ᱟ ᱩᱭᱦᱟᱹᱨ ᱠᱚ ᱢᱩᱪᱟᱹᱫᱚᱜ ᱛᱟᱵᱚᱱᱟ ᱡᱮᱦᱮᱛᱩ ᱜᱮᱨᱟᱢ ᱵᱟᱝᱞᱟ ᱨᱮᱱ ᱦᱚᱲ ᱫᱚ ᱱᱚᱝᱠᱟ ᱜᱮᱛᱟᱵᱚᱱᱟ ᱟᱵᱚᱣᱟᱜ ᱠᱟᱹᱢᱤ ᱦᱚᱨᱟ ᱠᱚᱫᱚ ᱛᱚ ᱚᱱᱟ ᱠᱷᱟᱹᱛᱤᱨ ᱟᱵᱚ ᱱᱤᱛᱚᱜ ᱫᱚ ᱪᱟᱥ ᱟ ᱪᱟᱲᱟ ᱛᱮᱫᱚ ᱩᱯᱟᱭ ᱫᱚ ᱵᱟᱹᱱᱩᱜᱼᱟ ᱟᱨ ᱡᱮᱦᱮᱛᱩ ᱵᱚᱨᱥᱟ ᱨᱤᱛᱩ ᱠᱟᱱᱟ ᱡᱚᱛ ᱦᱚᱲᱟᱜ ᱡᱚᱛ ᱦᱚᱲ ᱠᱚ ᱟᱥᱚᱜᱼᱟ ᱡᱚᱛᱚ ᱪᱟᱹᱥᱤᱠᱚ ᱟᱥᱚᱜᱼᱟ ᱡᱮ ᱱᱚᱣᱟ ᱵᱚᱨᱥᱟ ᱨᱤᱛᱩ ᱨᱮ ᱵᱮᱥ ᱴᱷᱤᱠ ᱦᱩᱲᱩ ᱪᱟᱥ ᱠᱟᱛᱮᱜ ᱢᱚᱸᱡᱽ ᱛᱮ ᱟᱨᱡᱟᱳ ᱟᱠᱚ ᱡᱟ ᱡᱟᱭᱦᱳᱠ ᱛᱟᱦᱚᱞᱮ ᱵᱷᱟᱹᱜᱤ ᱢᱚᱛᱚᱱ ᱥᱚᱨᱦᱟᱭ ᱦᱩᱭᱩᱜᱼᱟ ᱦᱳᱭᱥᱮ
ᱦᱳᱭ ᱦᱳᱭ
ᱛ ᱱᱚᱝᱠᱟ ᱟᱨᱠᱤ
ᱦᱳᱭ ᱟᱹᱰᱤ ᱱᱟᱯᱟᱭᱮᱢ ᱞᱟᱹᱭ ᱠᱮᱫᱼᱟ ᱡᱮ ᱱᱚᱜ ᱚᱚᱭ ᱫᱟᱜ ᱵᱚᱱ ᱠᱟᱱᱟ ᱵᱚᱨᱥᱟ ᱨᱤᱛᱩ ᱠᱟᱱᱟ ᱱᱚᱜ ᱚᱚᱭ ᱱᱤᱛᱚᱜ ᱱᱤᱭᱟᱹ ᱛᱤᱭ ᱠᱟᱱᱟ ᱥᱤᱡᱮᱱ ᱟᱫᱚ ᱢᱤᱫᱴᱮᱱ ᱠᱟᱛᱷᱟ ᱱᱚᱣᱟ ᱨᱮ ᱢᱤᱫᱴᱮᱱ ᱵᱩᱡᱷᱟᱹᱜ ᱠᱟᱱᱟ ᱡᱟᱦᱟᱸ ᱱᱤᱛᱚᱜ ᱟᱵᱚ ᱮᱱᱛᱮᱫ ᱟᱵᱚᱣᱟᱜ ᱢᱟ ᱢᱱᱛᱮᱫ ᱟᱵᱚ ᱦᱚᱲ ᱦᱚᱯᱚᱱ ᱢᱟ ᱪᱟᱥ ᱠᱟᱹᱢᱤ ᱟᱨ ᱱᱤᱭᱟᱹ ᱠᱚ ᱛᱮᱜᱮ ᱢᱮᱱᱟᱜ ᱵᱩᱱ ᱡᱟᱦᱟᱸ ᱪᱟᱥ ᱠᱟᱹᱢᱤ ᱡᱟᱹᱥᱛᱤ ᱫᱚ ᱟᱵᱚ ᱦᱚᱲ ᱦᱚᱯᱚᱱ ᱫᱚ ᱱᱟᱦᱟᱜ ᱢᱮᱱᱟᱜ ᱵᱚᱱᱟ ᱡᱟᱹᱥ ᱛᱤ ᱨᱮᱸᱜᱮᱡ ᱱᱟᱪᱟᱨ ᱜᱮ ᱱᱟᱦᱟᱜ, ᱟᱫᱚ ᱪᱟᱥ ᱠᱟᱹᱢᱤ ᱛᱮᱜᱮ ᱟᱵᱚ ᱵᱚᱱ ᱡᱤᱭᱚᱱ ᱠᱚᱫᱚ ᱠᱷᱟᱸᱰᱟᱣ ᱨᱮᱱᱟᱜ ᱵᱚᱱ ᱠᱩᱨᱩᱢᱩᱴᱩᱭ ᱛᱟᱦᱮᱱᱟ ᱾ ᱟᱨ ᱠᱤᱪᱷᱩᱩᱜᱟᱱ ᱦᱚᱲ ᱫᱚ ᱱᱟᱦᱟᱸᱜ ᱱᱟᱢᱟᱞ ᱠᱟᱹᱢᱤ ᱥᱮᱫ ᱵᱚᱱ ᱪᱟᱞᱟᱜ ᱛᱟᱦᱮᱱᱟ, ᱟᱨ ᱮᱱᱛᱮᱜ ᱵᱚᱪᱷᱚᱨ ᱵᱚᱪᱷᱚᱨ ᱚᱱᱠᱟ ᱜᱮ ᱱᱟᱦᱟᱜ ᱟᱨᱦᱚᱸ ᱚᱱᱠᱟᱜ ᱜᱮ ᱚᱲᱟᱜ ᱥᱮᱫ ᱵᱚᱱ ᱦᱤᱡᱩᱜ ᱛᱟᱦᱮᱱᱟ ᱟᱨᱦᱚᱸ ᱚᱲᱟᱜ ᱠᱚᱥᱮ-ᱟᱜ ᱠᱟᱹᱢᱤ ᱠᱚᱵᱚᱱ ᱪᱟᱥ ᱠᱟᱹᱢᱤ ᱠᱚᱵᱚᱱ ᱧᱮᱞ ᱛᱟᱦᱮᱱᱟ ᱾ ᱟᱫᱚ ᱥᱚᱢᱚᱭ ᱨᱮ ᱡᱩᱫᱤ ᱵᱟᱭ ᱫᱟᱜ ᱟᱵᱚᱱ ᱠᱷᱟᱡ ᱫᱚ ᱱᱟᱦᱟᱸᱜ ᱟᱵᱚ ᱫᱚ ᱛᱷᱚᱲᱟ ᱜᱟᱱ ᱵᱚᱱ ᱢᱚᱱᱮ ᱨᱮ ᱛᱷᱚᱲᱟ ᱜᱟᱱ ᱚᱥᱩᱵᱤᱫᱟ ᱫᱚᱵᱚᱱ ᱟᱹᱭᱠᱟᱹᱣ ᱜᱮᱭᱟ ᱾ ᱟᱫᱚ ᱢᱤᱫᱴᱮᱱ ᱢᱮᱱᱟᱜ ᱟᱠᱟᱫᱟ ᱡᱮ ᱥᱮ ᱪᱟᱸᱫᱚ ᱵᱚᱸᱜᱟᱣᱟᱜ ᱫᱟᱭᱟ ᱡᱩᱫᱤ ᱛᱟᱦᱮᱱ ᱠᱷᱟᱡ ᱫᱚ ᱱᱟᱦᱜ ᱟᱵᱚ ᱥᱟᱱᱟᱢ ᱠᱤᱪᱷᱩ ᱢᱚᱡᱽ ᱜᱮ ᱱᱟᱦᱜ ᱵᱚᱱ ᱪᱮᱠᱟᱭᱮᱫ ᱠᱟᱱ ᱜᱮᱭᱟ ᱟᱨ ᱩᱱᱟᱹᱜ ᱫᱤᱱ ᱠᱷᱚᱱ ᱵᱚᱱ ᱡᱤᱣᱮᱫ ᱦᱮᱡ ᱠᱟᱱ ᱜᱮᱭᱟ ᱾ ᱡᱟᱦᱟᱸ ᱠᱷᱚᱡ ᱜᱮ ᱦᱟᱸᱜ ᱵᱚᱱ ᱧᱟᱢᱮᱫ ᱠᱟᱱ ᱜᱮᱭᱟ ᱾
ᱦᱳᱭ ᱦᱳᱭ, ᱱᱚᱣᱟ ᱢᱟ ᱠᱟᱱ ᱜᱮ, ᱡᱮᱦᱮᱛᱩ ᱪᱟᱸᱫᱩ ᱵᱚᱸᱜᱟ ᱦᱚᱸ ᱟᱡ ᱨᱮᱱ ᱜᱤᱫᱽᱨᱟᱹ ᱠᱚᱫᱚ ᱟᱨ ᱨᱮᱸᱜᱮᱡ ᱛᱮ ᱫᱚ ᱵᱟᱭ ᱫᱚᱦᱚ ᱠᱚᱣᱟ ᱾ ᱟᱸ ᱢᱤᱫᱴᱮᱱ ᱡᱮᱦᱮᱛᱩ ᱢᱤᱫᱴᱮᱱ ᱟᱭᱩ ᱟᱡ ᱨᱮᱱ ᱜᱤᱫᱽᱨᱟᱹ ᱫᱚ ᱱᱤᱥᱪᱭ ᱨᱮᱸᱜᱮᱡ ᱛᱮᱫᱚ ᱵᱟᱭ ᱫᱚᱦᱚᱭᱟ ᱩᱱᱤ ᱡᱟᱦᱟᱸ ᱠᱷᱚᱱ ᱵᱟᱝ ᱡᱟᱦᱟᱸ ᱠᱷᱚᱱ ᱡᱟᱦᱟᱸ ᱞᱮᱠᱟ ᱠᱟᱛᱮ ᱜᱮ ᱟᱨᱡᱟᱣ ᱠᱟᱛᱮ ᱡᱚᱢ ᱦᱚᱪᱚᱭᱮ ᱜᱮᱭᱟ, ᱚᱱᱠᱟ ᱜᱮ ᱟᱵᱚ ᱦᱚᱸ ᱡᱮᱦᱮᱛᱩ ᱱᱚᱣᱟ ᱫᱷᱩᱲᱤ ᱫᱷᱟᱹᱨᱛᱤ ᱨᱮ ᱦᱮᱡ ᱠᱟᱛᱮ ᱮ ᱢᱟᱱᱮ ᱦᱚᱲ ᱫᱚ ᱡᱚᱛᱚ ᱠᱷᱚᱱ ᱵᱩᱫᱽᱫᱷᱤᱢᱟᱱ ᱡᱤᱵ ᱠᱟᱱ ᱜᱮᱭᱟᱵᱚᱱ ᱛᱚ ᱾ ᱡᱟᱦᱟᱸ ᱞᱮᱠᱟ ᱠᱟᱛᱮ ᱟᱵᱚ ᱦᱟᱱᱟ ᱦᱟᱱᱠᱟ ᱵᱟᱝ ᱱᱚᱝᱠᱟ ᱠᱟᱛᱮ ᱡᱟᱦᱟᱸᱱᱟᱜ ᱵᱩᱱ ᱪᱮᱥᱴᱟ ᱠᱟᱛᱮ ᱦᱚᱸ ᱡᱟᱦᱟᱸᱱᱟᱜ ᱵᱚᱱ ᱡᱚᱢ ᱫᱟᱲᱮᱭᱟᱜᱼᱟ ᱞᱟᱡ ᱫᱚᱵᱚᱱ ᱵᱤ ᱵᱤᱭ ᱛᱟᱵᱚᱱ ᱜᱮᱭᱟ ᱦᱟᱸᱜ ᱾
ᱟᱹᱰᱤ ᱱᱟᱯᱟᱭ ᱠᱟᱛᱷᱟᱢ ᱢᱮᱱ ᱠᱮᱜᱼᱟ, ᱦᱚᱲ ᱫᱚ ᱟᱹᱰᱤ ᱪᱮᱫ ᱠᱚ ᱢᱮᱱᱟ ᱵᱩᱫᱽᱫᱷᱤᱢᱟᱱ ᱢᱟᱹᱱᱢᱤ ᱠᱟᱱᱟ ᱵᱚᱱ, ᱟᱨ ᱦᱚᱲ ᱫᱚ ᱱᱚᱝᱠᱟ ᱢᱮᱱᱟᱜ ᱵᱚᱱᱟ ᱯᱨᱤᱛᱤᱵᱤ ᱨᱮ ᱚᱱᱠᱟᱱ ᱢᱤᱫᱴᱮᱱ ᱢᱟᱹᱱᱢᱤ ᱠᱟᱱᱟᱵᱚᱱ ᱟᱵᱚ, ᱡᱮ ᱟᱵᱚ ᱥᱟᱱᱟᱢ ᱡᱤᱱᱤᱥ ᱵᱩᱱ ᱵᱮᱱᱟᱣ ᱫᱟᱲᱮᱭᱟᱜ ᱠᱟᱱᱟ ᱾ ᱟᱨ ᱚᱱᱟ ᱵᱮᱱᱟᱣ ᱠᱟᱛᱮ ᱟᱵᱚ ᱚᱱᱟ ᱵᱚᱱ ᱟᱵᱚ ᱜᱮᱵᱚᱱ ᱚᱱᱟ ᱵᱚᱱ ᱵᱮᱱᱟᱣ ᱠᱟᱛᱮᱫ ᱟᱵᱚ ᱚᱱᱟ ᱜᱮᱵᱚᱱ ᱤᱭᱩᱡᱮᱜ ᱠᱟᱱᱟ ᱾ ᱯᱟᱥᱮᱡ ᱵᱚᱱ ᱢᱮᱱᱟ ᱠᱟᱹᱢᱤ ᱩᱪᱩ ᱠᱟᱹᱢᱤ ᱦᱚᱨᱟ ᱚᱱᱟ ᱨᱮᱵᱚᱱ ᱤᱭᱟᱹᱭᱮᱫ ᱠᱟᱱᱟ ᱾ᱡᱮᱢᱚᱱ ᱜᱟᱹ ᱜᱟᱹᱰᱤ ᱦᱩᱭᱱᱟ, ᱟᱵᱚ ᱢᱟᱹᱱᱢᱤ ᱜᱮᱵᱚᱱ ᱵᱮᱱᱟᱣ ᱠᱟᱜ ᱜᱟᱹᱰᱤ ᱦᱚᱸ ᱟᱨ ᱚᱱᱟ ᱨᱮᱜᱮᱵᱚᱱ ᱫᱮᱡᱚᱜ ᱠᱟᱱᱟ ᱾
ᱡᱮᱢᱚᱱ ᱟᱨᱦᱚᱸ ᱚᱱᱠᱟ ᱥᱟᱢᱟᱱ ᱠᱚ ᱢᱮᱱᱟᱜᱼᱟ, ᱢᱮᱥᱤᱱ ᱠᱚ ᱢᱮᱱᱟᱜᱼᱟ ᱱᱟᱦᱟᱜ ᱟᱵᱚ ᱢᱟᱹᱱᱢᱤ ᱜᱮᱵᱚᱱ ᱵᱮᱱᱟᱣ ᱠᱟᱫ-ᱟ ᱾
ᱚᱱᱟ ᱢᱟᱹᱱᱢᱤ ᱜᱮᱵᱩᱱ ᱵᱮᱱᱟᱣ ᱟᱠᱟᱜ ᱟᱨ ᱢᱟᱹᱱᱢᱤ ᱟᱵᱚ ᱜᱮᱵᱩᱱ ᱪᱟᱹᱞᱩᱭᱮᱫ ᱠᱟᱱᱟ ᱱᱟᱜ ᱾ ᱢᱤᱫᱴᱮᱱ ᱱᱚᱣᱟ ᱯᱷᱳᱱ ᱞᱟᱝ ᱠᱟᱛᱷᱟᱭᱮᱫ ᱠᱟᱱᱟ ᱟᱢᱟᱜ ᱟᱨ ᱤᱧ ᱾ ᱛᱟᱦᱞᱮ ᱱᱚᱣᱟ ᱦᱚᱸ ᱢᱤᱫᱴᱮᱱ ᱢᱟᱹᱱᱢᱤ ᱜᱮᱵᱩᱱ ᱵᱮᱱᱟᱣ ᱟᱠᱟᱜᱼᱟ ᱾ ᱟᱨ ᱢᱟᱹᱱᱢᱤ ᱵᱚᱱ ᱵᱮᱱᱟᱣ ᱟᱠᱟᱫ-ᱟ ᱟᱨ ᱢᱟᱹᱱᱢᱤ ᱜᱮᱵᱚ ᱦᱟᱸᱜ ᱟᱵᱚᱣᱟᱜ ᱠᱟᱹᱢᱤ ᱨᱮᱜᱮ ᱞᱟᱜᱟᱜ ᱠᱟᱱᱟ ᱾ ᱛᱚ ᱟᱜᱟᱨ ᱵᱚᱱ ᱫᱮᱠᱷᱟ ᱡᱟᱭ ᱛᱚ ᱢᱤᱫᱴᱮᱱ ᱢᱟᱹᱱᱢᱤ ᱢᱟᱱᱮ ᱥᱟᱱᱟᱢ ᱠᱤᱪᱷᱩ ᱵᱚᱱ ᱪᱮᱠᱟ ᱫᱟᱲᱮ ᱠᱟᱱᱟ ᱱᱚᱣᱟ ᱫᱷᱟᱹᱨᱛᱤ ᱨᱮ, ᱦᱮᱸ ᱥᱮ ᱵᱟᱝ? ᱟᱨ ᱢᱟᱹᱱᱢᱤ ᱟᱵᱚ ᱩᱱᱟᱹᱜ ᱵᱩᱫᱽᱫᱷᱤ ᱡᱤᱵᱤ ᱢᱮᱱᱟᱜ ᱵᱚᱱᱟ ᱠᱤ ᱟᱵᱚ ᱥᱟᱱᱟᱢ ᱡᱤᱱᱤᱥ ᱵᱚᱱ ᱪᱤᱠᱟ ᱫᱟᱲᱮ ᱠᱟᱱᱟ, ᱢᱮᱱᱠᱷᱟᱱ ᱢᱤᱫᱴᱮᱱ ᱢᱟᱹᱱᱢᱤ ᱟᱭᱟᱜ ᱡᱟᱦᱟᱸ ᱦᱩᱫᱤᱥ ᱢᱮᱱᱟᱜᱼᱟ ᱚᱱᱟ ᱟᱭᱟᱜ ᱦᱩᱫᱤᱥ ᱨᱮ ᱪᱮᱫ ᱠᱚ ᱢᱮᱱᱟᱜ ᱚᱱᱟ ᱱᱤᱛ ᱦᱟᱹᱵᱤᱡ ᱛᱮ ᱩᱱᱤ ᱵᱟᱭ ᱵᱟᱲᱟᱭᱟ ᱠᱤ ᱪᱮᱫ ᱤᱧ ᱪᱮᱠᱟ ᱫᱟᱲᱮᱭᱟᱜᱼᱟ ᱾ ᱟᱭᱟᱜ ᱡᱩᱫᱤ ᱚᱱᱟ ᱪᱤᱠᱟ ᱨᱮᱭᱟᱜ ᱚᱱᱟ ᱪᱷᱚᱢᱚᱛᱟ ᱡᱩᱫᱤ ᱵᱟᱲᱟᱭ ᱞᱮᱠᱷᱟᱡ, ᱩᱱᱤ ᱞᱟᱹᱴᱩ ᱞᱟᱹᱴᱩ ᱡᱤᱱᱤᱥ ᱩᱱᱤ ᱵᱮᱱᱟᱣ ᱫᱟᱲᱮᱭᱟᱜᱼᱟ ᱾ ᱡᱮᱢᱚᱱ ᱯᱷᱳᱱ ᱠᱚ ᱵᱮᱱᱟᱣ ᱠᱮᱜᱼᱟ ᱢᱤᱫᱴᱮᱱ ᱢᱟᱹᱱᱢᱤ ᱜᱮᱭ ᱵᱮᱱᱟᱣ ᱠᱟᱜᱼᱟ ᱾ ᱡᱮᱢᱚᱱ ᱩᱰᱟᱹᱜ ᱜᱟᱹᱰᱤ ᱵᱮᱱᱟᱣ ᱟᱠᱟᱜ-ᱟ, ᱢᱤᱫᱴᱮᱱ ᱢᱟᱹᱱᱢᱤ ᱜᱮᱭ ᱵᱮᱱᱟᱣ ᱟᱠᱟᱜᱼᱟ ᱾ ᱢᱤᱫᱴᱮᱜ ᱯᱷᱳᱴᱳ ᱜᱟᱹᱰᱤ, ᱢᱚᱴᱚᱨ ᱥᱟᱭᱠᱮᱞ, ᱥᱮ ᱩᱰᱟᱹᱜ ᱜᱟᱹᱰᱤ ᱥᱮ ᱨᱮᱹᱞ ᱜᱟᱹᱰᱤ ᱢᱤᱫᱴᱮᱱ ᱢᱟᱹᱱᱢᱤ ᱠᱚ ᱵᱮᱱᱟᱣ ᱠᱟᱜᱼᱟ ᱾ ᱛᱚ ᱚᱱᱮ ᱚᱱᱠᱟ ᱜᱮ ᱢᱤᱫᱴᱮᱱ ᱢᱟᱹᱱᱢᱤᱭᱟᱜ ᱦᱩᱫᱤᱥ ᱚᱱᱮ ᱚᱱᱠᱟ ᱦᱩᱭᱩᱜ ᱫᱚᱨᱠᱟᱨ ᱚᱱᱟ ᱦᱟᱹᱵᱤᱡ ᱾ ᱟᱫᱚ ᱡᱩᱫᱤ ᱡᱟᱦᱟᱸ ᱞᱟᱦᱟ ᱛᱮ ᱞᱟᱦᱟ ᱥᱮᱫᱟᱭ ᱨᱮᱠᱚ ᱟᱥᱠᱮᱛ ᱠᱚᱜᱼᱟ ᱛᱟᱦᱚᱞᱮ ᱫᱚ ᱱᱚᱣᱟ ᱠᱚᱫᱚ ᱵᱟᱵᱚᱱ ᱧᱮᱞ ᱛᱤᱭᱳ ᱠᱮᱭᱟ ᱾ ᱦᱮᱸ ᱥᱮ ᱵᱟᱝ?
ᱦᱳᱭ ᱦᱳᱭ ᱾ ᱢᱟᱹᱱᱢᱤ ᱫᱟᱨᱟ ᱛᱮᱜᱮ ᱡᱚᱛᱚ ᱠᱤᱪᱷᱩ ᱥᱚᱢᱵᱷᱚᱵ ᱠᱟᱱᱟ ᱟᱨ ᱟᱥᱚᱞᱮ ᱟᱵᱚᱣᱟᱜ ᱮᱢᱚᱱ ᱵᱷᱟᱵᱮ ᱟᱵᱚ ᱟᱵᱚᱨᱮᱱ ᱵᱨᱮᱱ ᱮᱢᱚᱱ ᱵᱷᱟᱵᱮ ᱥᱤᱜᱽᱱᱟᱞ ᱵᱚᱱ ᱮᱢᱟᱭᱟ ᱥᱮ, ᱠᱤᱪᱷᱩ ᱨᱤᱯᱳᱨᱴ ᱠᱚᱨᱮ ᱢᱤᱫᱴᱮᱱ ᱢᱤᱫᱴᱮᱱ ᱟᱞᱮ ᱴᱷᱮᱱ ᱱᱢᱤᱫᱴᱮᱱ ᱜᱷᱚᱴᱚᱱᱟ ᱜᱤᱧ ᱞᱟᱹᱭᱟᱢ ᱠᱟᱱᱟ, ᱮᱻ ᱱᱚᱝ ᱠᱟ ᱢᱤᱫ ᱢᱟᱱᱮ ᱟᱡ ᱵᱟᱵᱟ ᱟᱨ ᱟᱡ, ᱠᱤᱱ ᱪᱟᱞᱟᱜ ᱠᱟᱱᱟ, ᱴᱨᱟᱠ ᱰᱟᱭᱵᱷᱟᱨ ᱠᱟᱱᱟᱭ ᱟᱡ ᱵᱟᱵᱟ ᱫᱚ ᱟᱫᱚ ᱪᱟᱞᱟᱜ ᱠᱟᱱᱟ ᱠᱤᱱ ᱤᱭᱟᱹᱛᱮ,